ᱦᱮᱸ
ᱟᱪᱪᱷᱟ, ᱡᱚᱦᱟᱨ ᱡᱚᱦᱟᱨ ᱡᱚᱦᱟᱨ ᱾
ᱟᱨ ᱛᱚ ᱢᱚᱡᱽ ᱵᱟᱲᱟ ᱜᱮᱭᱟᱢ ᱾
ᱦᱮᱸ ᱜᱚᱢᱠᱮ ᱾ ᱢᱚᱸᱡᱽ ᱵᱟᱲᱟ ᱜᱮ, ᱢᱮᱱᱫᱚ ᱛᱟᱦᱞᱮ ᱪᱮᱫ ᱞᱮᱠᱟᱭ ᱫᱟᱜ ᱮᱫᱟ ᱚᱱᱛᱮ ᱟᱯᱮ ᱫᱤᱥᱚᱢ?
ᱟᱞᱮ ᱫᱤᱥᱚᱢ ᱫᱟᱜᱼᱼ ᱟᱹᱞᱤᱧ ᱫᱤᱥᱚᱢ ᱫᱚ ᱦᱟᱸᱜ ᱴᱷᱤᱠ ᱜᱮ ᱦᱟᱸᱜ ᱮ ᱫᱟᱜ ᱮᱫᱟ ᱢᱚᱛᱞᱚᱵᱽᱼᱼ ᱢᱚᱴᱟᱢᱚᱴᱤ ᱨᱩᱡᱟ. ᱞᱮᱠᱟ, ᱵᱚᱞᱮᱼᱼ ᱟᱨ ᱢᱤᱫ ᱵᱮᱞᱟ ᱫᱚ ᱫᱟᱜ ᱧᱩᱨᱩᱜ ᱠᱟᱱ ᱜᱮᱭᱟ ᱾
ᱟᱪᱪᱷᱟ ᱟᱪᱪᱷᱟ ᱢᱮᱱᱫᱟ ᱛᱟᱦᱚᱞᱮ ᱮᱨ ᱮᱯᱷᱚᱨ ᱠᱚ ᱪᱮᱫ ᱞᱮᱠᱟ ᱦᱩᱭ ᱟᱠᱟᱱᱟ?
ᱮᱨ ᱟᱯᱷᱚᱨ ᱱᱚᱜᱼᱚᱭ ᱮᱱᱛᱮᱜ ᱮᱨ ᱟᱯᱷᱚᱨᱚᱜ ᱛᱮᱜᱮ ᱮᱱᱛᱮᱫ ᱦᱩᱭᱩᱜ ᱛᱮᱜᱮ ᱢᱮᱱᱟᱜᱼᱟ ᱾ ᱢᱚᱛᱞᱚᱵᱽ ᱠᱤᱪᱷᱩ ᱠᱤᱪᱷᱩ ᱫᱚ ᱟᱯᱷᱚᱨ ᱦᱩᱭᱟᱠᱟᱱᱟ ᱦᱟᱸᱜ ᱟᱨ ᱱᱚᱜᱼᱚᱭ ᱱᱤᱛᱚᱜᱼᱼ ᱯᱷᱤᱨ ᱛᱮᱤᱦᱤᱧ ᱦᱚᱸ ᱟᱯᱷᱚᱨ ᱞᱟᱹᱜᱤᱫ ᱠᱷᱮᱛ ᱥᱮᱫ ᱦᱚᱸ ᱫᱟᱬᱟᱱ ᱦᱮᱡ ᱦᱩᱭ ᱠᱟᱱᱟ ᱾
ᱚ ᱟᱪᱪᱷᱟ ᱟᱪᱪᱷᱟ, ᱦᱳᱭ ᱦᱳᱭ
ᱟᱨ ᱟᱵᱮᱱ ᱱᱟᱠᱷᱟ ᱫᱚ ᱟᱯᱷᱚᱨ ᱦᱩᱭᱱᱟ?
ᱦᱚ ᱢᱮᱱᱞᱠᱷᱟᱱ ᱫᱚ ᱦᱟᱝ ᱜᱮᱞ ᱮ, ᱮᱸᱜᱼᱼ ᱚᱱᱠᱟ ᱜᱮᱞᱼᱼ ᱵᱟᱨᱜᱮᱞ ᱚᱱᱠᱟ ᱫᱤᱱ ᱞᱮᱠᱟ ᱦᱩᱭ ᱠᱟᱱᱟ ᱮᱨ ᱟᱯᱷᱚᱨ ᱵᱟᱲᱟ ᱦᱩᱭ ᱠᱟᱱᱟ ᱾ ᱮᱸ ᱛᱟᱦᱞᱮ ᱱᱟᱜᱼᱼ ᱮᱨ ᱵᱟᱲᱟ ᱦᱩᱭ ᱠᱟᱱᱟ ᱟᱫᱚ ᱫᱤᱠᱤᱱᱟ ᱱᱚᱜᱼᱚ ᱱᱚᱣᱟ ᱮᱜ ᱠᱟᱹᱴᱤᱡ ᱠᱟᱹᱴᱤᱡ ᱫᱟᱜ ᱮᱫᱟᱭ ᱫᱚ ᱱᱤᱛ ᱛᱚ ᱡᱷᱚᱢᱚᱨ ᱫᱟᱜ ᱮ ᱡᱟᱹᱲᱤ ᱛᱮ ᱠᱟᱴᱤᱡ ᱮᱱᱟ ᱟᱹᱰᱤ ᱵᱮᱥ ᱵᱩᱡᱷᱟᱹᱜ ᱠᱟᱱᱟ ᱱᱤᱛᱚᱜ ᱫᱚ ᱾
ᱦᱮᱸ ᱦᱮᱸ
ᱦᱳᱭ ᱟᱫᱚ ᱚᱱᱟ ᱪᱤᱠᱟᱭᱹᱱᱟ ᱟᱫᱚ ᱠᱟᱹᱴᱤᱡ ᱱᱤᱛᱚᱜ ᱫᱚ ᱠᱟᱹᱴᱤᱡ ᱱᱟᱯᱟᱭ ᱧᱚᱜ ᱠᱟᱹᱴᱤᱡ ᱵᱩᱡᱩᱜ ᱠᱟᱱᱟ ᱠᱟᱹᱴᱤᱡ ᱠᱟᱹᱴᱤᱡ ᱮᱸ ᱨᱟᱹᱥᱠᱟᱹ ᱧᱚᱜ ᱠᱟᱹᱴᱤᱡ ᱵᱩᱡᱩᱜ ᱠᱟᱱᱟ ᱦᱮᱸ ᱾
ᱦᱮᱸ ᱦᱮᱸ᱾
ᱟᱨ ᱵᱚᱪᱷᱚᱨ ᱨᱮ, ᱢᱤᱫ ᱫᱷᱟᱣ ᱪᱟᱥ ᱛᱚ ᱾ ᱦᱮᱸ ᱢᱟᱱᱮ ᱵᱚᱪᱷᱚᱨ ᱨᱮᱼᱼ ᱟᱞᱮᱥᱮᱫ ᱫᱚ ᱵᱚᱪᱷᱚᱨ ᱨᱮ ᱢᱟᱱᱮ ᱢᱤᱫ ᱫᱷᱟᱣ ᱠᱚ ᱪᱟᱥᱟ ᱛᱚ ᱟᱫᱚ ᱚᱱᱟ ᱞᱮᱠᱟᱛᱮ, ᱢᱮᱱᱫᱚ ᱱᱟᱯᱟᱭ ᱧᱚᱜ ᱡᱩᱫᱤ ᱪᱟᱥᱼᱼ ᱵᱟᱭ ᱦᱩᱭᱩᱜᱼᱟ ᱛᱟᱦᱚᱞᱮ ᱠᱟᱹᱴᱤᱡ ᱢᱚᱱᱮᱨᱮ, ᱫᱚᱢᱮ ᱮᱠᱴᱩ ᱵᱮᱥ ᱵᱟᱝ ᱵᱩᱡᱷᱟᱹᱜᱼᱟ ᱦᱮᱸ ᱥᱮ ᱵᱟᱝ ᱾ ᱟᱫᱚ ᱟᱯᱮ ᱥᱮᱫ ᱫᱚ ᱟᱠᱟ ᱞᱮᱠᱟ ᱵᱚᱪᱷᱚᱨ ᱨᱮ ᱪᱮᱫ ᱞᱮᱠᱟᱼᱼ
ᱟᱹᱞᱤᱧ ᱥᱮᱫ ᱦᱚᱸ ᱚᱱᱠᱟ ᱜᱮ ᱦᱟᱸᱜ ᱵᱚᱞᱮᱼᱼ ᱵᱚᱪᱷᱚᱨ ᱨᱮ ᱢᱤᱫ ᱫᱚᱢ ᱜᱮ ᱦᱟᱸᱜ ᱦᱩᱲᱩ ᱪᱟᱣᱞᱮ ᱫᱚ ᱮᱱᱛᱮᱫ ᱪᱟᱥᱚᱜ ᱠᱟᱱᱟ, ᱟᱨᱼᱼ ᱟᱨ ᱟᱨᱦᱚᱸ ᱮᱱᱛᱮᱜᱼᱼ ᱚᱸᱢ ᱵᱟᱹᱠᱤ ᱦᱚ ᱩᱸᱢ ᱫᱤᱱ ᱠᱚᱨᱮ ᱫᱚ ᱦᱟᱸᱜᱼᱼ ᱚᱱᱟ ᱠᱚᱨᱮ ᱫᱚ, ᱚ ᱱᱚᱣᱟ ᱩᱛᱼᱼ ᱩᱛᱩ ᱠᱚᱜᱮ ᱮᱱᱛᱮᱫ, ᱪᱟᱥ ᱦᱩᱭᱩᱜ ᱜᱮᱭᱟ ᱦᱩᱭ ᱫᱚ, ᱟᱫᱚᱼᱼ ᱦᱮᱸ ᱠᱷᱩᱵᱽ ᱮᱱᱛᱮᱫ ᱥᱚᱸᱜᱮ ᱫᱚ ᱵᱟᱝ ᱮᱱᱛᱮᱫ ᱟᱫᱚ ᱮᱱᱨᱮᱦᱚᱸᱼᱼ ᱵᱚᱞᱮ ᱛᱷᱚᱲᱟ ᱵᱚᱦᱩᱛ ᱱᱚᱝᱠᱟ ᱜᱮ ᱱᱟᱠᱮ ᱚᱲᱟᱜ ᱫᱩᱣᱟᱹᱨ ᱪᱟᱞᱟᱜ ᱞᱮᱠᱟ ᱦᱚᱸ ᱾ ᱟᱨ ᱠᱩᱪ ᱠᱟᱹᱣᱲᱤ ᱦᱚᱸ ᱦᱩᱭᱩᱜ ᱞᱮᱠᱟ ᱾ ᱤᱱᱟᱹᱜ ᱜᱟᱱ ᱫᱚ ᱦᱟᱸᱜ ᱪᱟᱥᱟ ᱦᱩᱭ ᱵᱟᱲᱟᱜ ᱜᱮ ᱛᱟᱦᱮᱸᱜᱼᱟ ᱾
ᱟᱪᱪᱷᱟ ᱜᱚᱝᱠᱮ, ᱛᱟᱦᱚᱞᱮ ᱮᱸᱼᱼ ᱱᱚᱜᱼᱚ ᱱᱚᱣᱟ ᱦᱩᱲᱩ, ᱦᱩᱲᱩ ᱚᱠᱟ ᱞᱮᱠᱟ ᱯᱮ ᱮᱨ ᱟᱯᱷᱚᱨᱼᱼ ᱮᱸ ᱟᱹᱰᱤ ᱱᱟᱯᱟᱭ ᱯᱮ ᱦᱩᱭ ᱦᱚᱪᱚᱭᱟ, ᱟᱨ ᱦᱩᱭ ᱦᱚᱪᱚ ᱠᱟᱛᱮ ᱚᱱᱟᱼᱼ ᱟᱫᱚ ᱚᱠᱟ ᱠᱟᱹᱢᱤ ᱨᱮᱯᱮ ᱞᱟᱜᱟᱣᱟ? ᱚᱠᱟ ᱚᱠᱟ ᱟᱱᱟᱴ ᱨᱮ ᱚᱱᱟ ᱢᱟᱱᱮ ᱩᱱ ᱥᱚᱢᱚᱭ ᱚᱱᱟ ᱯᱮᱼᱼ ᱢᱮᱱᱫᱚ, ᱪᱮᱫ ᱞᱮᱠᱟᱭᱟᱯᱮ ᱚᱱᱮ ᱟᱱᱟ ᱜᱮ ᱠᱟᱹᱴᱤᱡ ᱢᱮᱱᱫᱚ ᱠᱟᱹᱴᱤᱡᱼᱼ
ᱦᱮᱸ ᱦᱮᱸ ᱦᱮᱸ ᱟᱨ ᱡᱮᱭᱥᱮᱼᱼ ᱟᱹᱞᱤᱧ ᱱᱟᱠᱷᱟ ᱫᱚ ᱮᱱᱛᱮᱫ ᱮᱦᱚᱵ ᱢᱟ ᱚᱱᱟ ᱠᱟᱱᱟ ᱦᱟᱸᱜ ᱮᱱᱛᱮᱜ ᱠᱷᱮᱛ ᱠᱚᱜᱮ ᱢᱚᱸᱡᱽ ᱛᱮ ᱥᱤ ᱠᱟᱛᱮᱜ ᱞᱟᱹᱦᱩᱫ ᱦᱩᱭᱩᱜᱼᱟ᱾ ᱟᱫᱚ ᱚᱱᱟᱨᱮ ᱜᱷᱟᱥ ᱠᱚ ᱡᱮ ᱛᱟᱦᱮᱱ ᱠᱷᱟᱡ ᱚᱱᱟ ᱫᱚ ᱦᱮᱲᱦᱮᱫ ᱜᱤᱰᱤ ᱠᱟᱜ ᱦᱩᱭᱩᱜᱼᱟ ᱮᱱᱛᱮ᱾ ᱩᱱ ᱥᱚᱢᱚᱭ ᱮᱦᱚᱵ ᱨᱮᱜᱮ ᱦᱟᱸᱜ ᱦᱮᱸ ᱤᱥᱠᱮᱵᱟᱫᱽ ᱮᱱᱛᱮ ᱦᱩᱭᱩᱜ ᱠᱟᱱᱟ ᱪᱮᱫ ᱛᱟᱨᱯᱚᱨᱮ ᱢᱚᱛᱞᱚᱵ ᱦᱟᱥᱟ ᱠᱚ ᱟᱜᱟᱨ ᱡᱟᱦᱟᱸ ᱡᱟᱦᱟᱸ ᱰᱷᱮᱨ ᱜᱮ ᱜᱟᱹᱰᱷᱞᱩᱜ ᱠᱚ ᱢᱮᱱᱟᱜ ᱠᱷᱟᱱᱡ ᱥᱮ ᱰᱷᱮᱞᱠᱟ ᱢᱮᱱᱟᱜ ᱠᱷᱟᱡ ᱚᱱᱟ ᱠᱚ ᱨᱟᱹᱯ- ᱯᱩᱜ ᱵᱟᱲᱟ ᱠᱟᱛᱮ ᱵᱟᱨᱟᱵᱟᱹᱨᱤ ᱧᱚᱜ ᱠᱟᱛᱮ ᱮᱱᱛᱮ ᱦᱩᱲᱩ ᱮᱱᱛᱮ ᱨᱮᱦᱚᱸ ᱠᱚᱴᱟ ᱵᱟᱲᱟ ᱠᱟᱛᱮᱫ ᱟᱨ ᱮᱱᱛᱮ ᱛᱷᱚᱲᱟ ᱜᱟᱱ ᱟᱵᱚᱣᱟᱜ ᱟᱹᱨᱤᱪᱟᱹᱞᱤ ᱦᱤᱥᱟᱹᱵ ᱛᱮ ᱛᱷᱚᱲᱟ ᱜᱟᱱ ᱰᱟᱝᱨᱟ ᱠᱳ ᱟᱡᱣᱟᱠᱚ ᱦᱩᱭᱩᱜ-ᱟ ᱤᱥᱠᱮ ᱵᱟᱫᱽ ᱟᱯᱷᱚᱨ ᱠᱟᱜ-ᱟ ᱮᱱᱛᱮ ᱟᱫᱚ ᱟᱯᱷᱚᱨ ᱵᱟᱲᱟ ᱵᱟᱫ ᱮᱱ ᱛᱮᱜ ᱯᱷᱤᱨ ᱟᱨᱦᱚᱸ ᱟᱸᱲᱜᱚᱢ ᱠᱟᱜ ᱦᱩᱭᱩᱜ-ᱟ ᱟᱫᱚ, ᱤᱥ ᱠᱮ ᱵᱟᱫ ᱮᱱᱛᱮ ᱠᱩᱪᱷᱩ ᱫᱤᱱ ᱚᱱᱟ ᱨᱮᱱᱟᱝ ᱛᱟᱹᱜᱤ ᱦᱩᱭᱩᱜ-ᱟ ᱛᱟᱝᱜᱤ ᱵᱟᱫᱽ ᱜᱮ ᱦᱟᱸᱜ ᱟᱫᱚ ᱱᱟᱥᱮ ᱱᱟᱥᱮ ᱦᱟᱨᱟᱣᱟ ᱧᱮᱞ ᱦᱩᱭᱩᱜ-ᱟ ᱠᱤ ᱵᱚᱞᱮ ᱵᱟᱝ ᱱᱤᱛ ᱫᱚ ᱱᱚᱦᱚᱭ ᱦᱟᱸᱜ ᱮᱱᱛᱮ ᱯᱷᱩᱴᱟᱹᱣᱱᱟ ᱢᱮᱱᱛᱮ, ᱟᱫᱚ ᱜᱟᱹᱭ ᱰᱟᱹᱝᱨᱤ ᱴᱷᱮᱡ ᱠᱷᱚᱡ ᱛᱷᱚᱲᱟ ᱜᱟᱱ ᱵᱟᱧᱪᱟᱣ ᱧᱚᱜ ᱫᱚᱦᱚ ᱦᱩᱭᱩᱜ-ᱟ᱾ ᱟᱫᱚ ᱛᱟᱨᱯᱚᱨᱮ ᱚᱱᱟ ᱠᱷᱚᱡ ᱞᱟᱹᱴᱩ ᱧᱚᱜ ᱮᱱᱛᱮ ᱩᱥᱭᱟᱹᱨ ᱟᱨᱦᱚᱸ ᱦᱟᱨᱟ ᱵᱟᱲᱟ ᱞᱮᱱ ᱠᱷᱟᱡ ᱦᱟᱸᱜ ᱜᱷᱟᱥ ᱠᱚ ᱛᱷᱚᱲᱟ ᱜᱟᱱ ᱦᱮᱲᱦᱮᱫ ᱠᱟᱛᱮ ᱮᱱᱛᱮ ᱟᱹᱭᱠᱟᱹᱣᱟᱜ ᱦᱩᱭᱩᱟ ᱟᱫᱚ ᱜᱟᱹᱪᱷᱤ ᱢᱚᱡᱽ ᱦᱩᱭᱩᱜ-ᱟ᱾
ᱟᱪᱷᱟ ᱜᱟᱪᱷᱤ ᱢᱚᱸᱡᱚᱟ ᱜᱟᱪᱷᱤ ᱥᱟᱸᱜᱮᱜ-ᱟ ᱜᱟᱪᱷᱤ ᱥᱟᱸᱜᱮ ᱞᱮᱱᱠᱷᱟᱱ ᱦᱩᱲᱩ ᱦᱚᱸ ᱱᱟᱯᱟᱭ ᱦᱩᱭᱩᱟ ᱥᱮ ᱪᱮᱫ᱾ ᱟᱨ ᱦᱩᱲᱩ ᱱᱟᱯᱟᱭ ᱦᱩᱭ ᱞᱮᱱᱠᱷᱟᱱ ᱱᱤᱡᱮᱨᱟ ᱦᱚᱸ ᱠᱟᱹᱴᱤᱡ ᱟᱹᱰᱤ ᱜᱟᱱ ᱮᱴᱠᱮ ᱴᱚᱲᱮ ᱥᱮ ᱴᱟᱠᱟ ᱠᱟᱣᱰᱤ ᱨᱮᱱᱟᱜ ᱢᱤᱴᱮᱱ ᱢᱮᱱ ᱫᱚ ᱡᱚᱢᱟᱭᱮᱛ ᱜᱟᱱᱚᱜ-ᱟ᱾
ᱦᱮᱸ ᱦᱮᱸ ᱦᱮᱸ
ᱟᱫᱚ ᱜᱚᱝᱠᱮ ᱡᱟᱭᱦᱳᱠ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ ᱱᱟᱜ ᱚᱸᱰᱮ ᱫᱷᱟᱹᱨᱤᱡ ᱱᱟᱜ ᱟᱹᱞᱤᱧ ᱦᱟᱸᱜ ᱞᱤᱧ ᱞᱟᱹᱭᱫᱟ, ᱮᱸ ᱟᱞᱮ ᱥᱮᱫ ᱫᱚ ᱱᱟᱜ ᱜᱝᱢ ᱠᱮ ᱱᱟ ᱱᱚᱜ-ᱚᱭ ᱪᱟᱹᱛ ᱵᱟᱹᱭᱥᱟᱹᱠᱷ ᱪᱟᱹᱛ ᱪᱟᱹᱛ ᱵᱟᱹᱭᱥᱟᱹᱠᱷ ᱢᱩᱪᱟᱹᱫᱜ ᱫᱤᱱ ᱫᱚ ᱱᱟᱜ ᱱᱚᱜ ᱱᱚᱣᱟ ᱮ ᱢᱮᱱᱫ ᱠᱟᱲᱟ ᱢᱮ- ᱢᱮᱨᱚᱢ ᱰᱟᱝᱨᱤ ᱥᱩᱠᱨᱤ ᱱᱩᱠᱩᱣᱟᱜ ᱡᱟᱦᱟᱸ ᱫᱚ ᱜᱩᱨᱤᱡ ᱥᱮ ᱠᱷᱚᱛ
ᱦᱮᱸ ᱦᱮᱸ-ᱦᱮᱸ ᱦᱮᱸ
ᱱᱚᱜ ᱱᱟ ᱠᱷᱚᱛ ᱱᱮ ᱮᱛᱟᱨ ᱫᱤᱱ ᱢᱟᱱᱮ ᱠᱚᱭᱮᱠ ᱫᱤᱱ ᱞᱟᱦᱟ ᱫᱚ ᱱᱟ ᱜᱟᱹᱰᱤ ᱵᱟᱲᱟ ᱠᱮᱫᱟᱞᱮ ᱰᱟᱝᱨᱟ ᱜᱟᱹᱲᱤ ᱛᱮ᱾ ᱡᱮᱡᱟᱨ ᱜᱟᱹᱰᱤ ᱡᱟᱦᱟᱭᱟᱜ ᱢᱮᱱᱟᱜ ᱛᱟᱭᱟ ᱩᱱᱤ ᱚᱱᱟᱛᱮᱭ ᱜᱟᱹᱰᱤ ᱠᱮᱫᱟᱭ ᱟᱨ ᱛᱟᱯᱚᱨᱮ ᱚᱱᱠᱟ ᱜᱚᱜᱚ ᱦᱚᱲ ᱵᱟᱹᱣᱲᱤᱭᱟᱹ ᱠᱚᱠᱚ ᱛᱟᱦᱮᱱᱟ ᱩᱱᱠᱩ ᱫᱚ ᱚᱱᱮᱱᱟ ᱮᱜᱸ ᱢᱮᱱᱫᱚ ᱫᱤᱯᱤᱞ ᱚᱱᱮ ᱡᱷᱩᱲᱤ ᱛᱮᱫᱚ
ᱦᱮᱸ ᱦᱮᱸ ᱦᱮᱸ
ᱚᱱᱟᱛᱮ ᱫᱤᱯᱤᱞ ᱠᱟᱛᱮ ᱠᱚ ᱤᱫᱤ ᱦᱚᱴᱚ ᱠᱟᱜ-ᱟ ᱜᱩᱨᱤᱡ ᱠᱚ ᱡᱟᱦᱟᱸ ᱛᱤᱱᱟᱹᱜ ᱜᱮ ᱤᱫᱤ ᱵᱟᱲᱟ ᱠᱟᱜ-ᱟ ᱠᱚ ᱚᱱᱟ ᱤᱫᱤ ᱠᱟᱛᱮᱫ ᱛᱟᱦᱞᱮ ᱚᱝᱠᱟ ᱠᱟᱛᱮ ᱛᱟᱞᱦᱮ ᱠᱚ ᱤᱫᱤ ᱴᱚ ᱠᱟᱜ ᱠᱷᱟᱱ ᱫᱚ ᱛᱟᱦᱞᱮ ᱦᱮᱸ ᱚᱱᱟ ᱰᱷᱮᱨ ᱜᱮ ᱤᱫᱤᱜ ᱟᱥᱮ ᱫᱤᱱ ᱜᱮ ᱡᱩᱫ ᱫᱤᱱᱴᱟᱨ ᱨᱮ ᱡᱩᱫᱤ ᱵᱟᱨ ᱫᱷᱟᱣ ᱡᱩᱫᱤ ᱤᱫᱤᱜ-ᱟ ᱦᱮᱸ ᱥᱮ ᱵᱟᱝ,
ᱦᱮᱸ ᱦᱮᱸ
ᱟᱫᱚ ᱵᱟᱨ ᱫᱷᱟᱣ ᱫᱤᱱᱴᱟᱨᱮ ᱡᱩᱫᱤ ᱵᱟᱨ ᱫᱷᱟᱣ ᱤᱫᱤᱜ-ᱟ ᱛᱟᱭᱞᱮ ᱟᱹᱰᱤ ᱜᱟᱱ ᱤᱫᱤᱜ-ᱟ ᱦᱮᱸᱥᱮ ᱵᱟᱝ᱾
ᱦᱮᱸ ᱦᱮᱸ
ᱦᱳᱭ ᱟᱫᱚ ᱚᱱᱟ ᱪᱤᱠᱟ ᱱᱟᱜ ᱢᱮᱱᱫᱚ ᱤᱫᱤ ᱵᱟᱲᱟ ᱠᱛᱮᱫ ᱚᱱᱮ ᱚᱱᱟ ᱮᱸ ᱱᱤᱛᱚᱜ ᱡᱮᱢᱚᱱ ᱱᱚᱜ-ᱚᱭ ᱠᱚᱭᱮᱠ ᱫᱤᱱ ᱞᱟᱦᱟᱜᱮ ᱚᱭ ᱛᱚ ᱵᱟᱨᱜᱮᱞ ᱫᱤᱱ ᱞᱤᱧ ᱵᱟᱨᱜᱮᱞ ᱢᱚᱬᱮ ᱦᱮᱸ
ᱦᱮᱸ ᱦᱮᱸ
ᱟᱫᱚ ᱵᱟᱨ ᱜᱮᱞ ᱢᱚᱬᱮ ᱫᱤᱱ ᱦᱩᱭ ᱫᱚ ᱦᱩᱭ ᱠᱟᱱᱟ, ᱡᱮᱢᱚᱱ ᱱᱤᱛᱚᱜ ᱫᱚ ᱛᱚᱞᱟ ᱱᱟᱜ ᱱᱚᱜᱚᱭ ᱱᱟ ᱦᱟᱨᱟ ᱵᱩᱨᱩ ᱭᱮᱱᱟ ᱛᱚ᱾
ᱦᱩᱸ ᱦᱩᱸ
ᱟᱫᱚ ᱱᱤᱛᱚᱜ ᱫᱚ ᱦᱟᱜ ᱪᱮᱫ ᱞᱮᱠᱟᱭ ᱫᱟᱜ ᱟᱭ? ᱪᱮᱫ ᱞᱮᱠᱟᱭ ᱡᱟᱹᱲᱤᱭᱟ? ᱚᱱᱟ ᱪᱮᱛᱟᱱ ᱨᱮ ᱱᱟᱜ ᱱᱤᱛ ᱱᱤᱛᱚᱜ ᱫᱚ ᱯᱩᱨᱟᱹ ᱱᱤᱨᱵᱷᱚᱨ ᱠᱟᱱᱟ᱾
ᱦᱮᱸ ᱦᱮᱸ ᱦᱮᱸ
ᱦᱳᱭ ᱟᱫᱚ ᱛᱟᱦᱚᱞᱮ ᱟᱸ ᱡᱟᱜᱮ ᱥᱤ ᱵᱟᱲᱟ ᱠᱟᱥᱮᱞ ᱞᱚᱥᱚᱫ ᱵᱟᱲᱟ ᱠᱟᱛᱮᱜ, ᱞᱚᱥᱚᱫ ᱵᱟᱲᱟ ᱦᱩᱭ ᱞᱮᱱᱠᱷᱟᱱ ᱛᱟᱦᱚᱞᱮ ᱱᱚᱝᱠᱟᱜ ᱜᱮ ᱮ ᱮᱠᱞᱟ ᱚᱲᱟᱜ ᱛᱮᱢᱟ, ᱥᱤᱭᱩᱜ ᱢᱟᱱᱮ ᱨᱚᱦᱚᱭ ᱢᱟ ᱛᱚ ᱵᱟᱭ ᱜᱟᱱᱚᱜᱼᱟ᱾
ᱦᱩᱸ ᱦᱩᱸ
ᱛᱟᱦᱚᱞᱮ ᱚᱱᱠᱟ ᱢᱩᱱᱤᱥ ᱠᱚ ᱟᱡ ᱟᱹᱪᱩ ᱵᱟᱲᱟ ᱠᱟᱛᱮᱫ, ᱟᱹᱛᱩ ᱠᱚᱨᱮᱱ ᱠᱤᱪᱷᱩ ᱜᱟᱱ ᱢᱤᱫ ᱵᱟᱨ ᱦᱚᱲ ᱠᱩᱲᱤ ᱜᱤᱫᱽᱨᱟᱹ ᱥᱮ ᱜᱚᱜᱚ ᱦᱚᱲ ᱠᱚ᱾ ᱢᱟᱨᱟ ᱟᱭᱳ ᱛᱟᱠᱚ, ᱦᱚᱯᱚᱱ ᱟᱭᱳ ᱛᱟᱠᱚ, ᱩᱱᱩᱠᱩ ᱠᱚ ᱟᱪᱩᱸ ᱵᱟᱲᱟ ᱠᱟᱛᱮᱫ ᱛᱟᱦᱞᱮ ᱩᱱᱠᱩ ᱨᱚᱦᱚᱭ ᱵᱟᱲᱟ ᱦᱩᱭᱩᱜᱼᱟ, ᱱᱟᱥᱮ ᱵᱟᱲᱟ ᱢᱚᱫᱮ᱾
ᱦᱮᱸ ᱦᱮᱸ ᱡᱚᱛᱚ ᱦᱚᱲ ᱜᱮ ᱵᱚᱞᱮ ᱜᱚᱲᱚ ᱥᱚᱯᱚᱦᱚᱫ ᱫᱚ ᱵᱟᱝ? ᱦᱮᱸ ᱮᱢᱚᱜ ᱦᱩᱭᱩᱜᱼᱟ᱾ ᱦᱩᱸ ᱦᱩᱸ
ᱦᱳᱭ ᱜᱚᱲᱚ ᱥᱚᱯᱚᱦᱚᱫ ᱛᱮᱜᱮ ᱟᱫᱚ ᱱᱚᱜᱼᱚᱭ ᱱᱚᱝᱠᱟ ᱠᱟ ᱠᱟᱛᱮᱜ ᱜᱮ ᱡᱚᱠᱷᱚᱱ ᱨᱚᱦᱚᱭ ᱵᱟᱲᱟ ᱠᱟᱛᱮ ᱱᱟ, ᱟᱫᱚ ᱠᱚᱭᱮᱠ ᱫᱤᱱ ᱞᱟᱦᱟ ᱠᱟᱹᱴᱤᱡ ᱧᱮᱞ ᱵᱟᱲᱟ ᱦᱩᱭᱩᱜᱼᱟ᱾ ᱴᱟᱠ ᱧᱮᱞ ᱵᱮᱲᱟ᱾ ᱪᱮᱫ ᱞᱮᱠᱟ ᱢᱮᱱᱟᱜᱼᱟ? ᱵᱟᱝ ᱡᱚᱠᱷᱚᱱ ᱛᱤᱡᱩ ᱠᱚ ᱡᱚᱢᱟ ᱩᱱ ᱥᱚᱢᱚᱭ ᱨᱟᱱ ᱠᱚ ᱮᱢᱟᱜ ᱦᱩᱭᱩᱜᱼᱟ᱾ ᱦᱳᱭ ᱟᱫᱚ ᱡᱟᱣ, ᱚᱱᱠᱟ ᱠᱟᱛᱮᱜ ᱦᱟᱨᱟᱜᱼᱟ ᱥᱮ ᱜᱟᱹᱪᱷᱤ ᱦᱚᱸ ᱱᱟᱯᱟᱭ ᱧᱚᱜ ᱵᱮᱱᱟᱣ ᱞᱮᱱᱠᱷᱟᱱ ᱦᱩᱲᱩ ᱰᱷᱮᱨ ᱧᱚᱜ ᱦᱩᱭᱩᱜᱼᱟ, ᱦᱮᱸ ᱥᱮ ᱵᱟᱝ?
ᱦᱮᱸ ᱦᱮᱸ ᱦᱮᱸ
ᱟᱫᱚ ᱜᱚᱢᱠᱮ, ᱚᱱᱟ ᱨᱮᱱᱟᱜ ᱟᱱᱟᱴ ᱫᱚ ᱟᱯᱮ ᱫᱚ ᱚᱠᱟ ᱚᱠᱟ ᱡᱟᱭᱜᱟ ᱨᱮᱯᱮ ᱞᱟᱜᱟᱣᱟ᱾ ᱢᱮᱱᱫᱚ ᱦᱩᱲᱩ? ᱦᱩᱲᱩ ᱫᱚ ᱢᱟᱱᱮ ᱪᱮᱫ? ᱢᱟᱱᱮ ᱚᱱᱮ ᱚᱱᱟ ᱜᱮ ᱢᱟ ᱠᱟᱹᱴᱤᱡ ᱨᱚᱯᱚᱲ ᱦᱩᱭ ᱞᱮᱱ ᱜᱮ᱾
ᱵᱚᱞᱮ ᱠᱟᱹᱢᱤ ᱠᱚ ᱵᱚᱞᱮ ᱪᱮᱫ ᱨᱮ ᱞᱟᱜᱟᱣ ᱟᱹᱞᱤᱧ ᱟᱹᱞᱤᱧ
ᱦᱳᱭ ᱦᱳᱭ ᱢᱟᱱᱮ ᱟᱹᱰᱤ ᱜᱟᱱ ᱚᱱᱠᱟ ᱢᱮᱱ ᱞᱮᱠᱷᱟᱱ ᱫᱚ ᱟᱹᱰᱤ ᱜᱟᱱ ᱥᱟ ᱢᱟᱱᱮ ᱟᱹᱰᱤ ᱥᱟᱸᱜᱮ ᱢᱮᱱᱟᱜᱼᱟ, ᱡᱮᱢᱚᱱ ᱞᱤᱧ ᱞᱟᱹᱭ ᱮᱫᱟ ᱮᱫᱟ ᱦᱟᱜ, ᱦᱮᱸ ᱦᱩᱲᱩ ᱫᱚ ᱥᱩᱫᱷᱩ ᱡᱮ ᱡᱚᱢ ᱟᱵᱚᱱ ᱱᱚᱝᱠᱟ ᱦᱚᱸ ᱵᱟᱝ ᱠᱟᱱ ᱛᱟᱵᱚᱱᱟ ᱦᱮᱸ ᱥᱮ ᱵᱟᱝ?
ᱦᱮᱸ ᱦᱮᱸ
ᱟᱨ ᱥᱩᱫᱷᱩ ᱡᱮ ᱚᱱᱟ ᱢᱟᱹᱱᱢᱤ ᱭᱟᱜ ᱡᱚᱢᱟᱜ ᱠᱟᱱᱟ, ᱚᱱᱟ ᱦᱚᱸ ᱵᱟᱝ ᱠᱟᱱᱟ ᱦᱮᱸ, ᱟᱫᱚ ᱚᱱᱮ ᱚᱱᱠᱟ ᱜᱮ ᱟᱨᱚ ᱢᱮᱱ ᱫᱚ ᱚᱱᱠᱟ ᱜᱮ ᱨᱚᱯᱚᱲ ᱢᱟᱱᱮ ᱨᱚᱯᱚᱲ ᱟᱞᱟᱝ ᱦᱮᱸ ᱚᱱᱠᱟ ᱟᱨᱚ ᱟᱵᱮᱱ ᱪᱮᱫ ᱞᱮᱠᱟ ᱵᱮᱱ ᱪᱤᱱᱛᱟᱹ ᱵᱷᱟᱵᱱᱟ ᱟᱠᱟᱫᱟ ᱢᱟ ᱟᱵᱤᱱ
ᱦᱮᱸ ᱟᱹᱞᱤᱧ ᱱᱟᱠᱷᱟ ᱫᱚ ᱰᱷᱮᱨ ᱮᱱᱛᱮ ᱞᱤᱧ ᱧᱮᱞ ᱵᱟᱲᱟ ᱟᱠᱟᱫᱟ᱾ ᱠᱷᱩᱵᱽ ᱥᱟᱸᱜᱮ ᱦᱟᱸᱜ ᱮᱱᱛᱮ ᱦᱩᱭ ᱵᱟᱲᱟ ᱞᱮᱱ ᱠᱷᱟᱡ ᱛᱚ ᱟᱫᱚ ᱮᱱᱛᱮ ᱠᱟᱹᱣᱰᱤ ᱞᱟᱹᱜᱤᱫ ᱦᱚᱸ, ᱮᱱᱛᱮ ᱚᱱᱟ ᱟᱹᱠᱷᱨᱤᱧ ᱠᱟᱜ ᱦᱩᱭᱩᱜ ᱠᱟᱱᱟ᱾
ᱟᱪᱪᱷᱟ
ᱟᱫᱚ ᱚᱱᱟ ᱚᱱᱟ ᱞᱟᱹᱜᱤᱫ ᱫᱚ ᱮᱱᱛᱮ ᱥᱚᱨᱠᱟᱨ ᱴᱷᱮᱡ ᱠᱷᱚᱱ ᱡᱮ ᱯᱷᱮᱠᱥ ᱦᱤᱡᱩᱜ ᱛᱟᱦᱮᱸᱫᱼᱟ᱾ ᱟᱫᱚ ᱚᱱᱟ ᱨᱮᱜᱮ ᱟᱹᱠᱷᱨᱤᱧ ᱦᱩᱭᱩᱜ ᱛᱟᱦᱮᱸᱫᱼᱟ, ᱟᱫᱚ ᱚᱱᱟ ᱨᱮᱫᱚ ᱪᱮᱫ ᱠᱟᱱᱟ ᱛᱚ, ᱠᱤ ᱵᱚᱞᱮ ᱠᱟᱹᱣᱰᱤ ᱠᱚᱦᱚᱸ ᱴᱷᱤᱠ ᱧᱟᱢ ᱦᱚᱸ ᱧᱟᱢᱚᱜᱼᱟ, ᱮᱱᱛᱮ᱾ ᱟᱨ ᱴᱷᱟᱹᱣᱠᱟᱹ ᱦᱟᱸᱜ, ᱢᱤᱫ ᱫᱚᱢ ᱨᱮᱜᱮ ᱦᱟᱸᱜ ᱧᱟᱢᱚᱜᱼᱟ᱾ ᱟᱫᱚ ᱡᱟᱦᱟᱱ ᱠᱟᱹᱢᱤ ᱞᱟᱹᱠᱛᱤ ᱦᱩᱭᱩᱜ ᱠᱷᱟᱡ ᱫᱚ ᱚᱱᱟ ᱠᱟᱹᱣᱰᱤ ᱮᱱᱛᱮ ᱚ ᱠᱟᱹᱢᱤ ᱨᱮ ᱦᱮᱡ ᱦᱤᱡᱩᱜᱼᱟ᱾
ᱟᱪᱪᱷᱟ ᱢᱮᱱᱫᱚ ᱮᱴᱠᱮᱴᱚᱬᱮ ᱱᱟᱜ ᱡᱟᱦᱟᱸ ᱦᱩᱭ ᱦᱮᱸ ᱦᱮᱸ ᱟᱨ ᱛᱟᱦᱞᱮ ᱚᱱᱮ ᱚᱱᱟ ᱠᱚᱜᱮ ᱢᱟᱱᱮ ᱵᱤᱥᱮᱥ ᱠᱟᱭᱛᱮ ᱚᱱᱮ ᱦᱩᱭᱪᱚ ᱢᱟᱱᱮ ᱢᱟᱱᱮ ᱦᱩᱲᱩ ᱠᱚ ᱢᱟᱱᱮ ᱦᱩᱲᱩ ᱨᱮᱱᱟᱜ ᱡᱟᱦᱟᱸ ᱛᱤᱱᱟᱹᱜ ᱮᱴᱠᱮᱴᱚᱬᱮ ᱠᱚᱯᱮ ᱯᱩᱨᱩᱱᱟ ᱚᱱᱮ ᱚᱱᱟ ᱠᱚᱨᱮ ᱵᱟᱝ?
ᱦᱮᱸ ᱦᱮᱸ
ᱟᱪᱪᱷᱟ ᱟᱪᱪᱷᱟ ᱮᱸ ᱚᱱᱠᱟ ᱜᱮ ᱟᱞᱮ ᱯᱟᱦᱟᱴᱟ ᱥᱮᱫ ᱤᱧ ᱦᱚᱸ ᱚᱱᱠᱟᱜᱮ ᱡᱮ ᱮᱸᱫ ᱦᱩᱲᱩ ᱱᱟᱯ ᱱᱟᱯᱟᱭ ᱧᱚᱜ ᱦᱩᱭ ᱞᱮᱱ ᱠᱷᱟᱱ ᱡᱮ ᱥᱩᱫᱷᱩ ᱡᱮ ᱢᱟᱹᱱᱢᱤ ᱡᱢᱟᱢ ᱚᱱᱠᱟᱫᱚ ᱵᱟᱝ ᱚᱱᱟ ᱦᱩᱲᱩ ᱦᱩ ᱛᱟᱭᱚᱢ ᱨᱮ ᱟᱨᱚ ᱟᱹᱰᱤ ᱜᱟᱱ ᱚᱱᱠᱟ ᱡᱤᱵᱽ ᱡᱤᱭᱟᱹᱞᱤ ᱢᱮᱱᱟᱜ ᱠᱚᱣᱟ᱾ ᱡᱟᱦᱟᱸᱭ ᱠᱚᱫᱚ ᱦᱮᱸ ᱢᱮᱱᱫᱟᱹᱧ ᱥᱩᱠᱨᱤ ᱡᱮᱢᱚᱱ ᱫᱟᱜ ᱢᱟᱹᱲᱤᱭᱟᱭ ᱢᱮᱱᱠᱷᱟᱱ ᱥᱩᱠᱨᱤ ᱦᱚᱸ ᱡᱚᱢ ᱞᱟᱜᱟᱣᱮᱭᱟ ᱡᱟᱦᱟᱸ ᱛᱤᱱᱟᱹᱜ ᱱᱩᱠᱩ ᱥᱤᱢ ᱥᱤᱢ ᱠᱚ ᱢᱮᱱᱟᱜ ᱠᱚᱣᱟ ᱛᱟᱨᱯᱚᱨᱮ ᱟᱨᱚ ᱚᱝ ᱟᱭᱢᱟ ᱟᱭᱢᱟ ᱢᱮᱱᱟᱜ ᱠᱚᱣᱟ ᱥᱤᱢ ᱢᱮᱨᱚᱢ ᱢᱮᱨᱚᱢ ᱠᱚᱫᱚ ᱱᱚᱜ-ᱱᱚᱣᱟ ᱡᱮᱢᱚᱱ ᱫᱟᱜ ᱢᱟᱲᱤ ᱫᱟᱜ
ᱦᱮᱸ ᱦᱮᱸ ᱦᱮᱸ᱾
ᱦᱮᱸ ᱛᱟᱦᱞᱮ ᱱᱚᱜ-ᱱᱟ ᱠᱚ ᱱᱩᱠᱩ ᱢᱟᱱᱮ ᱟᱨ ᱛᱟᱯᱚᱨᱮ ᱱᱩᱠᱩ ᱡᱮᱢᱚᱱ ᱥᱤᱢ ᱠᱚ ᱱᱩᱠᱩ ᱠᱷᱚᱫᱮ ᱪᱟᱣᱞᱮ ᱦᱩᱲᱩ ᱠᱚ ᱚᱱᱮ ᱚᱱᱟ ᱠᱚ ᱮᱢᱟ ᱠᱚ ᱦᱩᱭᱩᱜ-ᱟ᱾
ᱟᱨ ᱛᱟᱯᱚᱨᱮ ᱡᱟᱦᱟᱱᱟᱜ ᱮᱴᱠᱮᱴᱚᱬᱮ ᱨᱮ ᱩᱱ ᱥᱚᱢᱚᱭ ᱡᱩᱫᱤ ᱴᱟᱠᱟ ᱠᱟᱹᱣᱰᱤ ᱡᱫᱤ ᱫᱚᱢᱮ ᱮᱠᱚᱴᱟ ᱚᱲᱟᱜ ᱨᱮ ᱵᱟᱝ ᱛᱟᱦᱮᱱᱟ ᱩᱱᱥᱚᱢᱚᱭ ᱛᱚ ᱢᱤᱫ ᱢᱤᱫ ᱵᱚᱨᱟ ᱥᱮ ᱵᱟᱨ ᱵᱚᱨᱟ ᱜᱟᱱ ᱦᱟᱸᱰᱮ ᱤᱫᱤ ᱠᱟᱛᱮᱫ ᱦᱮᱸ
ᱦᱩᱸ ᱦᱩᱸ, ᱦᱮᱸ ᱦᱮᱸ ᱦᱮᱸ᱾ ᱟᱨ ᱛᱚᱵᱮ ᱜᱚᱝᱠᱮ ᱟᱯᱮ ᱥᱮᱫ ᱫᱚ ᱦᱟᱸᱜ ᱥᱩᱠᱨᱤ ᱫᱚ ᱵᱚᱞᱮ ᱱᱚᱣᱟ ᱦᱩᱲᱩ ᱨᱮᱱᱟᱝ ᱞᱩᱵᱩᱜ ᱜᱮ ᱦᱟᱸᱜ ᱯᱮ ᱡᱚᱢ ᱦᱚᱪᱚ ᱠᱚ ᱠᱚᱣᱟ ᱥᱮ ᱵᱚᱞᱮ ᱮᱸ ᱦᱩᱲᱩ ᱜᱮ ᱦᱟᱸᱜ ᱯᱮ ᱡᱚᱢ ᱦᱚᱪᱚ ᱠᱚᱣᱟ?
ᱮᱸᱜ ᱥᱩᱠᱨᱤ ᱜᱮ ᱥᱮ?
ᱦᱮᱸ ᱥᱩᱠᱨᱤ ᱦᱩᱲᱩ ᱵᱟᱞᱟ ᱦᱟᱸᱜ ᱯᱮ, ᱦᱮᱸ
ᱢᱮᱱ ᱫᱳᱥ ᱥᱟᱸᱜᱮ ᱧᱚᱜ ᱡᱩᱫᱤ ᱥᱩᱠᱨᱤ ᱠᱚ ᱛᱟᱦᱮᱱᱟ ᱟᱫᱚ ᱱᱟᱜ ᱚᱱᱮ ᱱᱟ ᱢᱮᱱᱫᱚ ᱞᱩᱵᱩᱜ ᱢᱚᱛᱚ ᱫᱚ ᱦᱟᱸᱜ ᱱᱟᱜ ᱵᱟᱠᱚ ᱠᱩᱥᱤᱭᱟᱜ-ᱟ ᱦᱮᱸ᱾
ᱦᱩᱸ ᱦᱩᱸ᱾
ᱟᱫᱚ ᱡᱚᱠᱷᱚᱱ ᱱᱟᱜ ᱱᱚᱜ-ᱚ ᱱᱚᱣᱟ ᱢᱮᱱᱫᱚ ᱚᱱᱟ ᱢᱮᱥᱤᱱ ᱨᱮ ᱤᱫᱤᱭᱟᱵᱚᱱ ᱛᱚ ᱦᱩᱲᱩ᱾ ᱢᱤᱥᱤᱱ ᱨᱮ ᱤᱫᱤ ᱠᱟᱛᱮᱫ ᱵᱚᱱ ᱞᱟᱦᱩᱫ ᱪᱚᱭᱟ ᱟᱨ ᱵᱟᱠᱷᱟᱱ ᱚᱲᱟᱜ ᱠᱚᱨᱮ ᱡᱩᱫᱤ ᱡᱟᱦᱟᱸᱭᱟᱜ ᱱᱮᱛᱟᱨ ᱢᱟ ᱱᱮᱛᱟᱨ ᱫᱚ ᱚᱝᱠᱟ ᱰᱷᱤᱝᱠᱤ ᱠᱚ ᱵᱟᱝ ᱧᱮᱞᱚᱜᱚᱜ ᱠᱟᱱᱟ᱾ ᱛᱟᱨ ᱞᱟᱦᱟ ᱛᱮᱫᱚ ᱠᱟᱹᱴᱤᱡ ᱰᱷᱤᱝᱠᱤ ᱠᱚ ᱛᱟᱦᱮᱸ ᱠᱟᱱᱟ ᱟᱹᱰᱤᱜᱟᱱ ᱛᱟᱦᱮᱸ ᱠᱟᱱᱟ ᱩᱝᱠᱩ ᱦᱟᱲᱟᱢ ᱵᱩᱲᱦᱤ ᱦᱚᱲ ᱠᱚ ᱠᱚ ᱞᱟᱹᱦᱩᱫ ᱵᱟᱲᱟᱭᱮᱫ ᱛᱟᱦᱮᱱᱟ ᱥᱮᱛᱟᱜ ᱤᱭᱟᱹ ᱥᱮᱛᱟᱜ ᱵᱷᱳᱨ ᱠᱷᱚᱱ ᱦᱮᱸ ᱥᱮ ᱵᱟᱝ
ᱦᱮᱸ ᱦᱮᱸ
ᱦᱳᱭ ᱟᱨ ᱛᱟᱦᱞᱮ ᱚᱱᱮ ᱚᱱᱠᱟ ᱠᱟᱛᱮᱫ ᱛᱟᱦᱞᱮ ᱱᱚᱜ-ᱱᱟ ᱫᱚ ᱮᱸᱻ ᱛᱟᱦᱞᱮ ᱮᱸᱜ ᱚᱱᱟᱨᱮ ᱮᱸ ᱥᱩᱫᱩ ᱢᱟᱱᱮ ᱞᱩᱵᱩᱜ ᱢᱮᱥᱟ ᱠᱟᱛᱮᱫ ᱞᱩᱵᱩᱜ ᱥᱟᱶᱛᱮ ᱟᱹᱰᱤ ᱜᱟᱱ ᱜᱚᱝᱠᱮ ᱢᱮᱥᱟᱭ ᱦᱩᱭᱩᱜ-ᱟ ᱡᱮᱢᱚᱱ ᱢᱮᱱ ᱜᱟᱱᱚᱜ-ᱟ ᱮᱸᱜ ᱢᱮᱱᱫᱚ ᱚᱱᱟ ᱟᱹᱰᱤᱜᱟᱱ ᱚᱱᱠᱟ ᱚᱱᱮ ᱫᱟᱜ ᱢᱟᱹᱲᱤ ᱫᱟᱜ
ᱦᱮᱸ ᱦᱮᱸ ᱥᱟᱨᱮᱪ ᱥᱟᱨᱮᱪ ᱫᱟ ᱠᱟᱨᱮ ᱫᱟᱜ ᱫᱟᱜ ᱠᱚ ᱞᱟᱜᱟᱣ ᱠᱟᱛᱮᱫ ᱥᱮ ᱛᱟᱦᱮᱱ ᱠᱷᱟᱡ ᱚᱱᱟ ᱠᱚᱦᱚᱸ ᱦᱮᱸ
ᱚᱱᱮ ᱚᱱᱠᱟ ᱠᱟᱛᱮ ᱛᱟᱦᱚᱞᱮ ᱱᱚᱝᱠᱟ ᱱᱚᱣᱟ ᱦᱩᱲᱩ ᱨᱮᱱᱟᱜ ᱠᱟᱹᱢᱤ ᱥᱮ ᱢᱮᱱ ᱫᱚ ᱢᱟᱱᱮ ᱞᱟᱜᱟᱣ ᱦᱩᱭᱩᱜ ᱠᱟᱱᱟ ᱟᱨ ᱪᱮᱫ ᱮᱴᱠᱮᱴᱚᱬᱮ ᱠᱚ᱾ ᱱᱚᱣᱟ ᱨᱩᱣᱟᱹ ᱦᱟᱹᱥᱩ ᱠᱚᱨᱮ ᱴᱟᱠᱟ ᱠᱟᱹᱰᱤ ᱦᱚᱸ ᱵᱟᱝ ᱛᱟᱦᱮᱱᱟ, ᱩᱱ ᱥᱚᱢᱚᱭ ᱦᱚᱸ
ᱦᱮᱸ ᱦᱮᱸ ᱦᱮᱸ᱾
ᱦᱳᱭ!
ᱟᱨ ᱚᱱᱟ ᱦᱚᱸ ᱠᱟᱱᱟ, ᱟᱯᱱᱟᱨ ᱴᱷᱮᱡ ᱡᱤᱵᱽᱼᱡᱤᱭᱟᱹᱞᱤ ᱟᱹᱥᱩᱞ ᱛᱟᱦᱮᱱ ᱠᱷᱟᱡᱽ ᱫᱚ ᱮᱱᱛᱮ ᱛᱤᱱ ᱜᱷᱟᱹᱲᱤᱡ ᱪᱚᱢ ᱯᱩᱡᱟᱹ ᱯᱟᱴ ᱨᱮᱦᱚᱸ ᱩᱱᱠᱩᱣᱟᱜ ᱫᱚᱨᱠᱟᱨ ᱦᱩᱭᱩᱜ ᱠᱷᱟᱡᱽ ᱫᱚ ᱩᱱᱠᱩ ᱦᱚᱸ ᱮᱱᱛᱮ ᱚᱲᱟᱜ ᱨᱮ ᱛᱟᱦᱮᱱ ᱠᱷᱟᱡ ᱫᱚ ᱵᱟᱦᱨᱮ ᱠᱷᱚᱡ ᱥᱮᱸᱫᱽᱨᱟ ᱥᱮ ᱠᱤᱨᱤᱧ ᱵᱟᱝ ᱦᱩᱭᱩᱜ ᱠᱟᱱᱟ᱾
ᱦᱳᱭ ᱦᱳᱭ ᱦᱳᱭ᱾ ᱦᱳᱭ!
ᱦᱩᱸ!
ᱚᱱᱮ ᱚᱱᱠᱟ ᱠᱟᱛᱮᱜ ᱛᱟᱦᱚᱞᱮ ᱱᱚᱜᱼᱚᱭ ᱱᱚᱣᱟ ᱦᱮᱸ ᱢᱮᱱ ᱫᱚ ᱟᱵᱚᱣᱟᱜ ᱢᱚᱛᱚ ᱩᱱᱟᱜ ᱴᱟᱠᱟ-ᱠᱟᱹᱣᱰᱤ ᱢᱟᱱᱮ ᱵᱟᱹᱱᱩᱜ ᱛᱟᱵᱚᱱᱟ ᱟᱫᱚ ᱱᱚᱜᱼ ᱱᱚᱣᱟ ᱠᱚᱜᱮ ᱠᱟᱹᱴᱤᱡ ᱠᱟᱹᱴᱤᱡ ᱢᱮᱱ ᱫᱚ ᱦᱩᱲᱩ ᱱᱟᱯᱟᱭ ᱦᱩᱭ ᱞᱮᱱᱠᱷᱟᱱ ᱟᱨᱚ ᱡᱤᱵᱽ-ᱡᱤᱭᱟᱹᱞᱤ ᱵᱚᱱ ᱚᱲᱟᱜ ᱢᱟᱱᱮ ᱚᱲᱟᱜ ᱨᱮᱱ ᱡᱤᱵᱽ-ᱡᱤᱭᱟᱹᱞᱤ ᱵᱚᱱ ᱫᱚᱦᱚ ᱫᱟᱲᱮᱭᱟ ᱠᱚᱣᱟ, ᱱᱩᱠᱩ ᱫᱚᱦᱚ ᱠᱟᱛᱮ ᱱᱩᱠᱩᱣᱟᱜ ᱴᱟᱠᱟ ᱯᱚᱭᱥᱟᱸ ᱢᱮᱱ ᱫᱚ ᱢᱤᱫᱴᱮᱱ ᱱᱟᱯᱟᱭ ᱥᱮ ᱟᱨᱡᱟᱣ ᱞᱟᱹᱜᱤᱫ ᱵᱚᱱ ᱫᱚᱦᱚᱭᱟ ᱦᱮᱸ ᱥᱮ ᱵᱟᱝ, ᱡᱟᱛᱮ ᱟᱵᱚᱣᱟᱜ ᱮᱴᱠᱮᱴᱚᱬᱮ ᱦᱩᱭᱚᱜ, ᱚᱱᱟ ᱠᱚ ᱠᱟᱹᱢᱤ ᱨᱮᱵᱚᱱ ᱞᱟᱜᱟᱣ ᱢᱟ ᱦᱮᱸ ᱵᱟᱝ? ᱱᱚᱝᱠᱟ ᱠᱟᱛᱮ ᱛᱟᱞᱮ ᱢᱮᱱᱫᱚ ᱱᱚᱜ ᱱᱤᱭᱟᱹ ᱨᱮᱱᱟᱜ ᱥᱟᱛᱟᱢ ᱛᱟᱞᱟᱝ ᱥᱮ ᱱᱤᱭᱟᱹ ᱥᱟᱛᱟᱢ ᱦᱚᱸ ᱱᱚᱰᱮ ᱜᱮᱞᱟᱝ ᱪᱟᱵᱟ ᱠᱮᱫᱟ, ᱛᱟᱦᱚᱞᱮ ᱢᱟ ᱛᱚᱵᱮ ᱡᱚᱦᱟᱨ ᱜᱮ ᱦᱳᱭ᱾
ᱴᱷᱤᱠ ᱠᱷᱤᱠ ᱢᱟ ᱡᱚᱦᱟᱨ ᱜᱮ᱾